ᱮᱸ ᱡᱚᱦᱟᱨ ᱜᱮ ᱜᱚᱝᱠᱮ ᱩᱸᱦ ᱾ ᱟ ᱱᱟᱯᱟᱭ ᱜᱮᱭᱟᱵᱤᱱ ᱛᱚ?
ᱴᱷᱤᱡ-ᱴᱷᱚᱡ ᱦᱟᱞᱚᱣ-ᱟ ᱴᱷᱚᱡ ᱾
ᱮᱸ ᱟᱸᱡᱚᱢ ᱫᱟᱵᱤᱱ ᱛᱚ ᱟᱹᱞᱤᱧᱟᱜ ᱨᱚᱲ ᱴᱷᱟᱢ-ᱴᱷᱟᱢ?
ᱦᱳᱭ, ᱴᱷᱤᱠ ᱜᱮᱞᱤᱧ ᱟᱸᱡᱚᱢ ᱫᱟ ᱢᱟ᱾
ᱦᱩ ᱦᱩ ᱟ ᱱᱟᱯᱟᱭ ᱜᱮᱭᱟ ᱵᱤᱱ ᱛᱚ?
ᱦᱩᱸᱦ, ᱱᱟᱯᱟᱭ ᱜᱮ ᱟᱵᱤᱱ ᱪᱮᱫ ᱞᱮᱠᱟ?
ᱦᱩᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ, ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ᱾
ᱴᱤᱲᱤᱡ-ᱚᱻ ᱾ ᱟᱹᱞᱤᱧ ᱦᱚᱸ ᱦᱳᱭ, ᱱᱟᱯᱟᱭ ᱜᱮ ᱾
ᱷᱩᱸᱦ-ᱦᱩᱸᱜ ᱾ ᱱᱟᱯᱟᱭ ᱛᱟᱦᱮᱸ ᱞᱮᱠᱷᱟᱡ ᱜᱮ ᱱᱟᱯᱟᱭ ᱜᱮ, ᱦᱮᱸ ᱥᱮ ᱵᱟᱝ? ᱦᱮᱸ, ᱛᱟᱞᱦᱮ ᱟᱵᱤᱱ ᱥᱮᱜ ᱫᱟᱜ-ᱡᱟᱹᱲᱤ ᱚᱠᱟᱞᱮᱠᱟ ᱦᱳᱭᱳᱜ ᱠᱟᱱᱟ?
ᱫᱟᱜ-ᱡᱟᱹᱲᱤ ᱦᱳᱭᱯᱜ ᱠᱟᱱ ᱛᱮ ᱠᱤᱪᱷᱩ ᱠᱷᱚᱱ ᱞᱟᱦᱟᱨᱮ, ᱱᱤᱛᱚᱜ ᱫᱚ ᱛᱷᱤᱨ ᱦᱟᱛᱟᱲ ᱟᱠᱟᱫᱟᱭ᱾
ᱦᱮᱸ ᱾
ᱟᱫᱚ ᱚᱲᱟᱜ ᱥᱮᱜ ᱨᱮᱜᱮ ᱞᱤᱧ ᱛᱟᱦᱮᱸᱠᱟᱱᱟ ᱠᱟᱹᱴᱤᱡ ᱢᱟᱴᱷ ᱥᱮᱜ ᱞᱤᱧ ᱦᱮᱡ ᱟᱠᱟᱱᱟ᱾
ᱮᱸᱻ ᱚᱱᱮ ᱪᱟᱥᱵᱟᱥ ᱠᱚᱫᱚ ᱨᱟᱠᱟᱵ ᱠᱮᱫᱟᱵᱤᱱ ᱥᱮ ᱵᱟᱝ?
ᱪᱟᱥᱵᱟᱥ ᱟᱭᱹᱨᱤ ᱨᱟᱠᱟᱵ ᱦᱳᱭᱳᱜᱼᱟ ᱢᱟᱱᱮ ᱟᱞᱮ ᱥᱮᱫ ᱫᱚ ᱱᱚᱜᱼᱚᱭ ᱟᱨᱟᱢᱵᱚ ᱟᱠᱟᱱᱟ᱾
ᱦᱩᱸ, ᱟ ᱛᱟᱦᱞᱮ ᱵᱷᱤᱛᱟᱹ ᱢᱟᱜ ᱠᱚᱫᱚ ᱵᱤᱱ ᱪᱟᱞᱟᱜ ᱠᱟᱱ ᱜᱮᱭᱟ ᱦᱮᱸ?
ᱦᱩᱸᱦ-ᱦᱩᱸ, ᱵᱷᱤᱛᱟᱹ ᱢᱟᱜ ᱠᱚ ᱥᱟᱨᱟᱣ ᱠᱟᱛᱮ ᱟᱫᱚ ᱴᱟᱠᱴᱟᱨ ᱛᱮ ᱠᱚ ᱥᱤ-ᱭᱮ ᱟᱨᱠᱤ ᱾
ᱴᱮᱝ-ᱭᱚᱸᱜ ᱾
ᱞᱚᱦᱚᱫ ᱦᱮᱡ ᱟᱠᱟᱱᱟ ᱛᱚᱞᱟ ᱠᱚᱦᱚᱸ ᱛᱚ ᱵᱟᱝ ᱦᱟᱨᱟ ᱟᱠᱟᱱᱟ ᱾
ᱷᱩᱦ ᱾
ᱫᱟᱜ ᱫᱚ ᱞᱟᱜᱟᱣ ᱠᱟᱱᱟ ᱛᱚᱞᱟ ᱵᱟᱭ ᱦᱟᱨᱟᱣ ᱟᱠᱟᱱᱟ ᱛᱚ
ᱦᱮᱸ ᱦᱮᱸ ᱟᱫᱚ ᱟᱹᱞᱤᱧ ᱥᱮᱜ ᱟ -ᱫᱚᱻ ᱱᱚᱣᱟ ᱨᱚᱦᱚᱭ ᱢᱩᱪᱟᱹᱫ ᱠᱮᱫᱟ ᱠᱚ ᱜᱚᱝᱠᱮ, ᱢᱟᱱᱮ ᱵᱟᱹ-ᱵᱟᱹᱨ ᱥ ᱤᱱᱟᱹᱢ, ᱯᱮ ᱢᱟᱦᱟᱸ ᱠᱷᱟᱡ ᱜᱮ ᱠᱚ ᱢᱩᱪᱟᱹᱫ ᱮᱫᱟ ᱪᱟᱥ ᱠᱚᱫᱚ ᱾
ᱚᱜ
ᱴᱷᱮᱡ ᱾
ᱵ-ᱚ-ᱡ ᱵᱚᱢ ᱾
ᱩᱸᱷ, ᱛᱟᱦᱞᱮ ᱜᱚᱝᱠᱮ ᱪᱟᱥᱵᱟᱥ ᱠᱚᱫᱚ ᱚᱱᱛᱮ ᱪᱮᱫ ᱞᱮᱠᱟ ᱦᱳᱭᱳᱜᱼᱟ?
ᱱᱚᱛᱮ ᱫᱚ ᱯᱨᱟᱭ ᱡᱷᱚᱛᱚ ᱞᱮᱠᱟ ᱜᱮ ᱦᱳᱭᱳᱜᱼᱟ, ᱢᱟᱱᱮ ᱦᱳᱲᱳ ᱦᱳᱭᱳᱜ-ᱟ ᱥᱚᱵᱽᱡᱤ ᱠᱚ ᱾
ᱦᱮᱸᱜ ᱾ ᱚᱱᱮ ᱚᱱᱛᱮ ᱡᱚᱛᱚ ᱜᱮ ᱪᱟᱥ ᱦᱩᱭᱩᱜᱼᱟ ᱥᱤᱡᱤᱱ ᱨᱮ᱾ ᱟᱹᱞᱩ ᱥᱩᱚᱢᱚᱭ ᱟᱹᱞᱩ ᱥᱚᱨᱥᱟ ᱥᱚᱢᱚᱭ ᱥᱚᱨᱥᱟ ᱾
ᱚᱸ ᱻ ᱟᱨ ᱥᱮ ᱟᱹᱞᱩ ᱵᱟᱫᱽ ᱛᱮ ᱟᱨ ᱮᱴᱟᱜ ᱥᱚᱵᱽᱡᱤ ᱠᱚ ᱪᱟᱥ ᱵᱟᱭ ᱦᱩᱭᱩᱜᱼᱟ?
ᱦᱳᱭ -ᱦᱳᱭ, ᱥᱚᱵᱽ -ᱥᱚᱵᱽᱡᱤ ᱠᱚ ᱪᱟᱥ ᱦᱩᱭᱩᱜ ᱜᱮᱭᱟ ᱾ ᱢᱟᱱᱮ, ᱟᱹᱞᱤᱧ ᱫᱚ ᱚᱲᱟᱜ ᱡᱚᱢ ᱞᱮᱠᱟ ᱞᱤᱧ ᱪᱟᱥ ᱵᱟᱲᱟᱭ ᱜᱮᱭᱟ ᱢᱟᱱᱮ ᱮᱴᱟᱜ ᱮᱴᱟᱜ ᱦᱚᱲ ᱠᱚᱫᱚ ᱵᱟᱡᱟᱨ ᱠᱚᱨᱮ, ᱦᱟᱴ ᱠᱚᱨᱮᱜ ᱠᱚ ᱟᱹᱠᱷᱨᱤᱧ ᱞᱟᱹᱜᱤᱫ ᱠᱚᱦᱚᱸ ᱠᱚ ᱪᱟᱥᱟ ᱾
ᱚᱻᱳᱻ
ᱴᱷᱤᱝ-ᱴᱷᱤᱝ-ᱚᱜ ᱾
ᱟᱞᱮ ᱫᱚᱻ ᱞᱮ ᱪᱟᱥ ᱠᱷᱟᱱ ᱫᱚ ᱟᱞᱮ ᱫᱚ ᱟᱹᱠᱷᱨᱤᱧ ᱞᱟᱹᱜᱤᱫ ᱜᱮᱞᱮ ᱪᱟᱥᱟ।
ᱷᱮᱸᱦᱮᱸ ᱦᱮᱸ।
ᱱᱤᱡᱮ ᱫᱚ ᱧᱟᱢ ᱜᱮᱭᱟ ᱛᱚ ᱱᱤᱡᱮ ᱫᱚ ᱱᱤᱡᱮᱨᱟᱜ ᱠᱟᱱᱟ ᱾
ᱦᱮᱸ ᱛᱟᱦᱚᱞᱮ ᱟᱠᱷᱨᱤᱧ ᱞᱟᱹᱜᱤᱫ ᱦᱚᱸᱵᱤᱱ ᱪᱟᱥ ᱵᱟᱲᱟ ᱠᱟᱜ-ᱟ ᱦᱮᱸ?
ᱪᱮᱫ?
ᱟᱠᱷᱨᱤᱧ ᱵᱟᱲᱟ ᱞᱟᱹᱜᱤᱫ ᱦᱚᱸᱵᱤᱱ ᱪᱟᱥ ᱵᱟᱲᱟ ᱟᱠᱟᱫ-ᱟ?
ᱦᱳᱭ।
ᱟᱫᱚ ᱚᱠᱟᱞᱮᱠᱟ ᱨᱮ ᱪᱟᱥ ᱞᱮᱠᱷᱟᱡ ᱵᱷᱟᱜᱤ ᱮᱸ ᱯᱷᱚᱞᱚᱱ ᱧᱟᱢᱚᱜ-ᱟ ᱚᱱᱟ ᱠᱟᱹᱴᱤᱡ ᱵᱤᱱ ᱞᱟᱹᱭ ᱞᱮᱠᱷᱟᱡ?
ᱚᱠᱟ ᱞᱮᱠᱟ ᱵᱚᱞᱛᱮ ᱱᱚᱜ-ᱚᱭ ᱡᱮᱢᱚᱱ ᱵᱚᱨᱥᱟ ᱫᱤᱱ ᱱᱤᱛᱚᱜ ᱠᱚ ᱚᱱᱛᱮ ᱫᱚ ᱥᱚᱥᱟ ᱥᱚᱥᱟ ᱠᱟᱞᱞᱟ
ᱟᱨ ᱮᱢᱱᱤ ᱡᱟᱦᱟᱸ ᱪᱮᱫ ᱠᱚ ᱞᱟᱹᱭᱟ ᱵᱷᱚᱵᱷᱩᱨᱚᱴᱤ ᱡᱟᱦᱟᱸ ᱠᱚ ᱞᱟᱹᱭᱟ᱾
ᱟᱨ ᱵᱮᱸᱜᱟᱲ ᱠᱚᱦᱚᱸ ᱠᱚ ᱨᱚᱦᱚᱭ ᱫᱟ᱾
ᱦᱮᱸ ᱦᱮᱸ ᱢᱟᱱᱮ ᱚᱠᱟ ᱞᱮᱠᱟᱱ ᱨᱟᱥᱟᱭᱚᱱᱤᱠ ᱥᱟᱨ ᱠᱚ ᱥᱮ ᱜᱩᱨᱤᱡ ᱠᱚ ᱮᱢ ᱞᱮᱠᱷᱟᱡ ᱵᱷᱟᱜᱤ ᱯᱷᱚᱞᱚᱱ ᱦᱩᱭᱩᱜ-ᱟ ᱥᱮ ᱵᱤᱥ ᱠᱚᱛᱮ ᱚᱱᱠᱟ ᱯᱷᱚᱞᱚᱱ ᱠᱚ ᱧᱟᱢᱚᱜ-ᱟ ᱚᱱᱟ ᱠᱚ ᱠᱟᱹᱴᱤᱡ ᱵᱤᱱ ᱞᱟᱹᱭ ᱞᱮᱠᱷᱟᱱ
ᱵᱤᱥ ᱠᱚᱫᱚ ᱵᱚᱞᱛᱮ ᱟᱞᱮ ᱫᱚ ᱡᱚᱠᱷᱚᱱ ᱞᱮ ᱨᱚᱦᱚᱭᱟ ᱯᱳᱭᱞᱩ ᱨᱮ ᱵᱚᱭᱟ ᱡᱮᱢᱚᱱ ᱢᱤᱫ ᱡᱮᱢᱚᱱ ᱠᱷᱮᱛ ᱦᱟᱥᱟ ᱦᱮᱱᱟᱜ ᱛᱟᱞᱮᱭᱟ ᱛᱚ ᱡᱮᱢᱚᱱᱟᱜ ᱜᱩᱨᱤᱡ ᱠᱚ ᱞᱟᱜᱟᱜ-ᱟ, ᱟᱫᱚ ᱚᱲᱟᱜ ᱨᱮᱱᱟᱜ ᱜᱩᱨᱤᱡ ᱜᱮ ᱵᱮᱥᱤ ᱞᱮ ᱞᱟᱜᱟᱣ-ᱟ᱾ ᱰᱟᱝᱨᱤ ᱠᱚ ᱢᱮᱱᱟᱜ ᱠᱚᱣᱟ ᱛᱚ ᱚᱲᱟᱜ ᱱᱟᱜ ᱜᱮ ᱴᱟᱭ ᱛᱟᱯᱚᱨᱮ ᱚᱱᱟᱞᱮ ᱪᱩᱲᱤᱭᱟᱹᱣ ᱠᱮᱫ ᱠᱷᱟᱱ ᱦᱟᱸᱜ ᱛᱟᱨ ᱱᱟᱜ ᱡᱟᱦᱟᱱᱟᱜ ᱜᱮᱞᱮ ᱨᱚᱦᱚᱭ ᱠᱮᱫᱟ᱾ ᱦᱮᱸ ᱛᱟᱨ ᱯᱚᱨᱮ ᱵᱚᱞᱛᱮ ᱟᱹᱞᱩ ᱨᱚᱦᱚᱭ ᱡᱚᱠᱷᱚᱱ ᱫᱚ ᱟᱞᱟᱫᱟ, ᱮᱢᱱᱤ ᱡᱟᱦᱟᱱᱟᱜ ᱠᱚ ᱨᱚᱦᱚᱭ ᱡᱚᱠᱷᱚᱱ ᱟᱞᱟᱫᱟ ᱾
ᱦᱳᱭ ᱟᱫᱚ ᱟᱹᱞᱤᱧ ᱞᱤᱧ ᱞᱟᱹᱭ ᱫᱟ ᱡᱮ ᱥᱚᱵᱡᱤ ᱠᱚ ᱢᱟᱱᱮ ᱚᱠᱟ ᱞᱮᱠᱟ ᱵᱷᱟᱵᱛᱮ ᱪᱟᱥ ᱞᱮᱠᱷᱟᱡ ᱵᱷᱟᱜᱤ ᱯᱷᱚᱞᱚᱱ ᱧᱟᱢᱚᱜ-ᱟ?
ᱵᱚᱞᱛᱮ ᱜᱩᱨᱤᱡ ᱠᱚ ᱮᱢᱟᱜ ᱦᱩᱭᱩᱜ-ᱟ ᱵᱮᱥᱤ ᱧᱚᱜ ᱵᱩᱡ ᱠᱮᱫᱟ ᱵᱟᱠᱷᱟᱱ ᱫᱚ ᱫᱟᱨᱮ ᱠᱚ ᱠᱟᱴᱤᱡ ᱟᱨ ᱠᱤ ᱱᱤᱛᱚᱜ ᱡᱮᱢᱚᱱ ᱦᱮᱸ ᱟᱞᱮ ᱡᱮᱢᱚᱱ ᱞᱮ ᱨᱚᱦᱚᱭ ᱠᱮᱫᱟ ᱱᱤᱛᱚᱜ ᱱᱤᱛᱚᱜ ᱱᱟᱜ ᱞᱤᱧ ᱞᱟᱹᱭᱮᱫᱟ
ᱦᱮᱸ ᱾
ᱟᱨ ᱱᱤᱛᱚᱜ ᱫᱚ ᱟᱵᱚ ᱩᱸᱦᱩᱜ ᱦᱮᱸ ᱫᱟᱨᱮ ᱠᱚ ᱦᱟᱨᱟ ᱠᱟᱱᱟ ᱛᱚ ᱢᱟᱱᱮ ᱯᱷᱩᱞ ᱵᱟᱴᱤ ᱦᱟᱯ ᱵᱟᱴᱤ ᱚᱱᱠᱟᱞᱮ ᱮᱢ ᱠᱟᱫᱟ ᱞᱟᱹᱭ ᱟᱞᱮ ᱟᱞᱮ ᱫᱚ ᱯᱨᱚᱛᱷᱚᱢ ᱫᱚᱞᱮ ᱮᱢᱟᱫᱟ ᱦᱟᱯ ᱵᱟᱴᱤ ᱨᱮᱫᱚ ᱡᱚᱠᱷᱚᱱ ᱯᱳᱭᱞᱳ ᱠᱟᱹᱴᱤᱡ ᱞᱮ ᱦᱟᱥᱟᱜ-ᱟ ᱛᱚᱠᱷᱚᱱ ᱫᱚᱞᱮ ᱮᱢᱟᱫᱟ ᱮᱭᱩᱨᱤᱭᱟ ᱟᱨ ᱫᱚᱥ ᱪᱷᱟᱵᱤᱥ ᱛᱟᱦᱮᱸ ᱠᱟᱱᱟ ᱟᱨ ᱪᱮᱫ ᱦᱚᱸ ᱵᱟᱝ ᱛᱟᱦᱮᱸ ᱠᱟᱱᱟ᱾ ᱟᱫᱚ ᱯᱚᱨᱮ ᱫᱷᱟᱣ ᱡᱚᱠᱷᱚᱱ ᱞᱮ ᱮᱢᱟᱜ-ᱟ ᱛᱚᱠᱷᱚᱱ ᱫᱚ ᱟᱨᱚ ᱠᱤᱪᱷᱩ ᱰᱷᱮᱨ ᱧᱚᱜ ᱞᱮ ᱮᱢᱚᱜ ᱜᱮᱭᱟ ᱫᱤᱛᱤᱭᱚ ᱵᱟᱨ ᱡᱚᱠᱷᱚᱱ ᱦᱟᱥᱟ ᱦᱩᱭᱩᱜ-ᱟ ᱠᱟᱹᱴᱤᱡ ᱫᱟᱨᱮ ᱠᱚ ᱦᱟᱨᱟᱜ-ᱟ ᱛᱚᱠᱷᱚᱱ ᱫᱚ ᱠᱟᱹᱴᱤᱡ
ᱟᱪᱪᱷᱟ᱾ ᱟᱫᱚ ᱱᱮᱛᱟᱨ ᱢᱟ ᱧᱮᱞᱚᱜ ᱠᱟᱱ ᱦᱟᱱᱟ ᱡᱟᱹᱥᱛᱤ ᱯᱷᱚᱞᱚᱱ ᱧᱟᱢ ᱠᱷᱟᱹᱛᱤᱨ ᱛᱤᱨ ᱦᱮᱸᱥᱮ ᱚᱱᱟ ᱚᱱᱟ ᱥᱟᱨ ᱠᱚ ᱨᱟᱥᱟᱭᱱᱤᱠ ᱦᱟᱱᱟ ᱦᱟᱱᱟ ᱱᱚᱣᱟ ᱮᱢ ᱠᱟᱛᱮᱜ ᱠᱚ ᱦᱟᱨᱟ ᱦᱚᱪᱚᱭᱮᱫᱟ, ᱢᱟᱱᱮ ᱨᱟᱱ ᱠᱚ ᱮᱢ ᱠᱟᱛᱮᱜ ᱢᱟᱱᱮ ᱚᱱᱟ ᱫᱚ ᱴᱷᱤᱠ ᱥᱮ ᱵᱟᱝ? ᱢᱟᱱᱮ ᱚᱱᱟ ᱠᱚᱛᱮ ᱮᱢ ᱞᱮᱠᱷᱟᱡ ᱚᱱᱟ ᱥᱚᱵᱡᱤ ᱠᱚ ᱵᱟᱹᱲᱤᱡᱚᱜ ᱠᱟᱱ ᱦᱮᱸᱥᱮ ᱢᱟᱱᱮ ᱯᱷᱚᱞᱚᱱ ᱠᱚ ᱫᱚ ᱵᱷᱟᱜᱮ ᱜᱮ ᱦᱩᱭᱩᱜ ᱠᱟᱱᱟ ᱢᱟᱱᱮ ᱡᱚᱢ ᱯᱚᱨᱮ ᱟᱫᱚ ᱟᱵᱚᱣᱟᱜ ᱦᱚᱲᱢᱚ ᱨᱮ ᱛᱚ ᱵᱟᱹᱲᱤᱡ ᱤᱯᱷᱮᱠᱴ ᱮ ᱟᱹᱜᱩᱭᱮ ᱫᱟᱭ᱾
ᱦᱳᱭ।
ᱦᱮᱸ᱾ ᱚᱱᱟ ᱠᱚ ᱠᱷᱚᱡ ᱫᱚ ᱟᱹᱞᱤᱧ ᱫᱚᱞᱤᱧ ᱢᱚᱱᱮᱭᱟ ᱡᱮ ᱵᱟᱝ ᱟᱵᱳ ᱡᱟᱸᱦᱟᱸ ᱜᱩᱨᱤᱡ ᱠᱚ ᱢᱮᱱᱟᱜ ᱛᱟᱵᱚᱱᱟ ᱥᱮ ᱦᱮᱸ ᱥᱟᱨ ᱠᱚ ᱚᱱᱟ ᱡᱟᱸᱦᱟᱸ ᱠᱚ ᱡᱟᱸᱦᱟᱸ ᱛᱮ ᱵᱟᱭ ᱠᱷᱚᱛᱤ ᱢᱟ᱾ ᱦᱳᱭ ᱚᱱᱠᱟᱱᱟᱜ ᱛᱮ ᱪᱟᱥ ᱜᱮ ᱵᱷᱟᱹᱜᱤ ᱜᱤᱧ ᱢᱚᱱᱮᱭᱟ ᱤᱧ ᱫᱚ᱾
ᱧᱮᱞ ᱵᱤᱱ ᱟᱫᱚ ᱦᱚᱲ ᱫᱚᱠᱚ ᱪᱮ ᱦᱟᱸ ᱡᱮ ᱚᱱᱮ ᱡᱟᱸᱦᱟᱸᱭ ᱠᱚ ᱪᱟᱥᱟ ᱩᱱᱠᱩ ᱫᱚᱠᱚ ᱢᱚᱱᱮᱭᱟ ᱤᱧᱟᱹᱜ ᱠᱟᱹᱴᱤᱡ ᱫᱚ ᱵᱮᱥᱤ ᱧᱚᱜ ᱦᱩᱭ ᱞᱮᱱᱠᱷᱟᱱ ᱠᱟᱹᱴᱤᱡ ᱵᱷᱟᱹᱜᱤ ᱠᱚᱜ ᱫᱚ᱾ ᱟᱫᱚ ᱚᱱᱟ ᱠᱷᱟᱹᱛᱤᱨ ᱟᱫᱚ ᱵᱟᱡᱟᱨ ᱠᱷᱚᱱᱟᱜ ᱠᱚ ᱟᱹᱜᱩᱭᱟᱠᱚ ᱡᱮ ᱱᱚᱣᱟ ᱠᱟᱴᱤᱡ᱾ ᱚᱸ ᱠᱟᱹᱴᱤᱡ ᱪᱚᱱ ᱵᱷᱟᱜᱮ ᱧᱚᱜ ᱡᱚᱜ ᱛᱤᱧ ᱢᱟ ᱵᱷᱟᱜᱮ ᱧᱚᱜ ᱟᱨᱠᱤ᱾ ᱟ ᱨᱚᱦᱚᱲᱚᱜ ᱛᱤᱧ ᱢᱟ᱾ ᱠᱚ ᱢᱚᱱᱮᱭᱟ ᱟᱫᱚ ᱪᱮᱛᱟᱜ ᱛᱚᱠᱚ ᱵᱟᱡᱟᱨ ᱠᱷᱚᱱᱟᱜ ᱠᱚ ᱟᱹᱜᱩᱭᱟ ᱟᱫᱚ ᱚᱱᱟ ᱫᱚ᱾ ᱠᱷᱟᱨᱟᱯ ᱫᱚ ᱵᱟᱹᱞᱤᱧ ᱞᱟᱹᱭ ᱮᱫᱟ, ᱟᱞᱮ ᱥᱮᱫ ᱫᱚ ᱥᱮ ᱨᱚᱠᱚᱢ ᱫᱚ ᱠᱷᱟᱨᱟᱯ ᱫᱚ ᱵᱟᱝ ᱠᱚ ᱞᱟᱹᱭᱟ᱾
ᱦᱩᱸ ᱢᱟᱱᱮ ᱟᱫᱚ ᱚᱱᱟ ᱠᱚ ᱥᱚᱵᱽᱡᱤ ᱡᱚᱢ ᱞᱮᱠᱷᱟᱱ ᱟᱵᱚᱣᱟᱜ ᱦᱚᱲᱢᱚ ᱨᱮ᱾ ᱮᱸ ᱨᱳᱜᱽ ᱟᱡᱟᱨ ᱠᱚ ᱠᱟᱹᱴᱤᱡ ᱦᱩᱭ ᱵᱟᱲᱟᱜ ᱟᱥᱮ ᱵᱟᱝ ᱦᱮᱸ᱾
ᱟᱫᱚ ᱤᱱᱠᱟᱹ ᱦᱩᱭ ᱢᱟ ᱦᱩᱭᱩᱜᱼᱟ᱾
ᱵᱟᱝ ᱫᱚ ᱵᱟᱝ᱾
ᱢᱟᱱᱮᱜ ᱢᱟᱱᱮ ᱚᱱᱟ ᱥᱚᱵᱽᱡᱤ ᱫᱚ ᱟᱵᱚ ᱵᱚᱱ ᱡᱚᱢ ᱜᱮᱭᱟ ᱥᱮ ᱢᱟᱱᱮ ᱮᱴᱟᱜ ᱦᱚᱲ ᱢᱟᱢ ᱟᱠᱷᱤᱨᱤᱧ ᱟᱭ ᱠᱷᱟᱱ ᱢᱟᱱᱮ ᱚᱲᱟᱜ ᱠᱚᱨᱮ ᱦᱚᱢ ᱡᱚᱢ ᱵᱟᱲᱟᱭ ᱜᱮᱭᱟ᱾
ᱚᱲᱟᱜ ᱨᱮᱦᱚᱸ ᱡᱚᱢ ᱦᱩᱭᱩᱜ ᱜᱮᱭᱟ ᱮᱴᱟᱜ ᱦᱚᱲ ᱦᱚᱸ ᱮᱢᱚᱜ ᱦᱩᱭᱩᱜ ᱜᱮᱭᱟ, ᱟᱫᱚ ᱚᱲᱟᱜ ᱨᱮᱫᱚ ᱟᱫᱚ ᱚᱱᱠᱟ ᱢᱟᱛᱚ ᱵᱟᱝ ᱞᱮ ᱵᱩᱡᱷᱟᱹᱣ ᱜᱤ᱾
ᱟᱫᱚ ᱱᱤᱡᱮᱨ ᱟᱹᱛᱩ ᱨᱮ ᱡᱚᱢ ᱵᱟᱲᱟᱭ ᱜᱮ ᱴᱷᱤᱠᱴᱷᱟᱠ ᱟᱨ ᱟᱹᱠᱷᱨᱤᱧ ᱦᱚᱸ ᱟᱹᱠᱷᱨᱤᱧ ᱜᱮ ᱡᱟ. ᱛᱤ ᱠᱟᱛᱮᱜ ᱟᱹᱠᱷᱨᱤᱧ᱾
ᱦᱚᱭ ᱟᱫᱚ ᱡᱚᱢ ᱛᱚᱨᱟ ᱦᱟᱸᱜ ᱛᱚ ᱵᱟᱢ ᱵᱩᱡᱟ ᱵᱤᱥ ᱞᱮᱠᱟ ᱫᱚ ᱵᱟᱭ ᱠᱟᱹᱢᱤᱭᱟ ᱛᱚ ᱚᱱᱟ ᱫᱚ ᱦᱟᱸᱜ, ᱦᱮᱸ ᱟᱫᱚ ᱦᱚᱭ ᱟᱫᱚ ᱚᱱᱟ ᱫᱚ ᱠᱟᱹᱡ ᱠᱟᱹᱴᱤᱡ ᱠᱟᱹᱴᱤᱡ ᱛᱮ ᱦᱟᱸᱜ ᱮ ᱨᱳᱜᱽ ᱟᱡᱟᱨ ᱮ ᱯᱟᱲᱟᱣ ᱢᱮᱭᱟ ᱟᱫᱚᱢ ᱞᱟᱹᱭᱟ ᱡᱮ ᱵᱟᱝ ᱱᱚᱜᱼᱚ ᱱᱚᱝ ᱠᱟᱭ ᱨᱩᱣᱟᱹᱭᱮᱱᱟ, ᱟᱫᱚ ᱵᱟᱝ ᱵᱩᱡᱷᱟᱹᱜᱼᱟ ᱯᱚᱨᱮ ᱛᱮᱫᱚ ᱪᱮᱫ ᱠᱷᱟᱹᱛᱤᱨᱮᱢ ᱨᱩᱣᱟᱹᱜ ᱠᱟᱱᱟ᱾ ᱪᱮᱫ ᱠᱷᱟᱹᱛᱤᱨ ᱨᱳᱜᱽ ᱟᱡᱟᱨ ᱠᱚ ᱦᱩᱭᱩᱜ ᱠᱟᱱᱟ ᱦᱮᱸᱥᱮ᱾
ᱟᱞᱩ ᱫᱚ ᱡᱟᱥᱴ ᱡᱮᱢᱚᱱ ᱫᱟᱨᱮ ᱨᱮ ᱡᱮᱢᱚᱱᱮᱢ
ᱯᱮᱨᱮᱭᱟᱜ ᱟᱥᱮ ᱚᱝᱠᱟ ᱚᱝᱠᱟ ᱜᱮ ᱯᱮᱨᱮ ᱦᱩᱭᱩᱜ ᱜᱮᱭᱟ, ᱛᱟ ᱪᱷᱟᱲᱟ ᱫᱚ ᱮᱴᱟᱜ ᱠᱤᱪᱷᱩ ᱫᱚ ᱮᱢ ᱵᱟᱝ ᱦᱩᱭᱩᱜ ᱜᱮᱭᱟ ᱡᱮᱢᱚᱱ ᱚᱱᱠᱟ ᱫᱚ᱾ ᱠᱤᱪᱷᱩ ᱫᱚ ᱟᱸ ᱵᱟᱝ ᱞᱮ ᱮᱢᱟᱜ ᱜᱮᱭᱟ ᱡᱮᱢᱚᱱ ᱫᱟᱨᱮ ᱨᱮᱱᱟᱜ ᱡᱮᱢᱚᱱ ᱛᱤᱡᱩ ᱠᱚ ᱡᱚᱢ ᱮᱫᱟ ᱦᱮᱸ ᱥᱮ, ᱟᱫᱚ ᱚᱱᱟ ᱚᱱᱟ ᱴᱩᱠᱩᱱ ᱜᱮ ᱯᱮ ᱯᱮᱨᱮ ᱦᱩᱭᱩᱜ ᱜᱮ᱾ ᱫᱟᱨᱮ ᱡᱟᱸᱦᱟᱸ ᱛᱤᱡᱩ
ᱜᱮᱭᱟ,
ᱦᱮᱸ ᱛᱤᱡᱩ ᱠᱚᱠᱚ ᱱᱚᱥᱴᱚ ᱭᱮᱫᱟ ᱥᱮ᱾ ᱯᱷᱚᱥᱚᱞ ᱠᱚ ᱢᱟᱱᱮ ᱛᱤᱡᱩ ᱠᱚ ᱜᱚᱡ ᱞᱮᱠᱟ ᱫᱚ ᱨᱟᱱ ᱫᱚ ᱮᱢᱟᱜ ᱜᱮ ᱞᱟᱹᱠᱛᱤ ᱠᱟᱱᱟ᱾
ᱦᱮᱸ᱾
ᱢᱮᱱᱠᱷᱟᱱ ᱡᱟᱹᱥᱛᱤ ᱯᱷᱚᱞᱚᱱ ᱡᱟᱛᱮ ᱢᱟᱨᱟᱝ ᱧᱚᱜ ᱪᱮᱨᱦᱟᱱ ᱧᱚᱜ ᱧᱮᱞᱚᱜ ᱢᱟ, ᱚᱱᱠᱟᱱ ᱧᱮᱞ ᱪᱚ ᱠᱷᱟᱹᱛᱤᱨ ᱥᱮ ᱦᱮᱸ᱾ ᱦᱳᱭ, ᱵᱟᱝ ᱟᱹᱰᱤ ᱜᱟᱱ ᱦᱚᱲ ᱠᱚ ᱮᱢᱟᱜ ᱜᱮᱭᱟ ᱥᱮ ᱟᱹᱵᱤᱱᱟᱜ ᱠᱟᱛᱷᱟ ᱫᱚ ᱵᱟᱞᱤᱧ ᱞᱟᱹᱭ ᱮᱫᱟ᱾ ᱦᱩᱸ, ᱢᱟᱱᱮ ᱫᱤᱠᱩ ᱪᱷᱟᱹᱛᱤᱠ ᱠᱚ᱾ ᱦᱮᱸ ᱥᱮ ᱩᱱᱠᱩ ᱠᱚ ᱵᱟᱡᱟᱨ ᱠᱚᱨᱮ ᱠᱚ ᱤᱫᱤ ᱵᱟᱲᱟᱭ ᱜᱮᱭᱟ ᱥᱮ ᱟᱹᱰᱤ ᱢᱚᱸᱡᱽ ᱜᱮ ᱧᱮᱞᱚᱜ᱾ ᱛᱟᱠᱚᱣᱟ ᱟᱹᱰᱤ ᱞᱟᱹᱴᱩ ᱞᱟᱹᱴᱩ ᱦᱳᱭ ᱥᱮ᱾
ᱚᱝᱠᱟ ᱫᱚ ᱱᱚᱛᱮ ᱨᱮᱫᱚ ᱵᱟᱝ ᱧᱮᱞ ᱧᱟᱢ ᱟᱠᱟᱱᱟ ᱦᱮᱸ ᱥᱮ᱾ ᱢᱟᱱᱮ ᱡᱮᱢᱚᱱ ᱡᱩ ᱛᱤᱡᱩ ᱠᱚ ᱡᱚᱢᱮᱫᱟ ᱡᱮᱢᱚᱱ ᱥᱚᱥᱚ ᱛᱤᱡᱩ ᱠᱚ ᱡᱚᱢᱮᱫᱟ᱾ ᱟᱫᱚ ᱚᱱᱟ ᱞᱟᱹᱜᱤᱫ ᱛᱮ ᱨᱟᱱ ᱟᱹᱜᱩ ᱞᱮᱠᱷᱟᱱ ᱟᱫᱚ ᱵᱟᱠᱚ ᱡᱚᱢᱟ, ᱚᱝᱠᱟ ᱥᱤᱥᱴᱮᱢ᱾ ᱦᱩᱸ᱾
ᱚ, ᱚᱱᱟ ᱢᱟ ᱱᱟᱯᱟᱭ ᱠᱟᱛᱷᱟ ᱠᱟᱱ ᱜᱮᱭᱟ᱾
ᱦᱚᱸ ᱡᱮ ᱚ, ᱚᱝᱠᱟ ᱵᱷᱟᱜᱮ ᱴᱷᱤᱠ ᱧᱮᱞᱚᱜ ᱞᱮᱠᱟ, ᱚᱝᱠᱟ ᱫᱚ ᱵᱟᱝ ᱫᱚ ᱵᱟ, ᱚᱝᱠᱟ ᱫᱚ ᱱᱚᱛᱮ ᱨᱮ ᱫᱚ ᱵᱟᱝ ᱠᱚ ᱤᱭᱩᱥ ᱜᱮᱭᱟ ᱥᱮ᱾
ᱱᱚᱛᱮ ᱫᱚ
ᱢᱟᱱᱮ ᱮᱴᱟᱜ ᱮᱴᱟᱜ ᱟᱹᱞᱤᱧ ᱞᱤᱧ ᱧᱮᱞ ᱟᱠᱟᱫᱟ ᱢᱟᱨᱟᱝ ᱢᱟᱨᱟᱝ ᱵᱟᱡᱟᱨ ᱠᱚᱨᱮ ᱦᱮᱸ ᱥᱮ᱾ ᱚᱱᱟ ᱟᱹᱰᱤ ᱪᱮᱨᱦᱟ ᱧᱮᱞᱚᱜ-ᱟ ᱢᱟᱱᱮ ᱩᱱ ᱢᱟᱨᱟᱝ ᱢᱟᱨ ᱨᱟᱝᱟᱜ ᱢᱟᱱᱮ ᱟᱫᱚ ᱯᱨᱟᱭ ᱜᱮᱠᱚ ᱟᱹᱜᱩ ᱵᱟᱲᱟᱭ
ᱚᱝᱠᱟ ᱫᱚ ᱵᱟᱝ᱾ ᱫᱚ ᱵᱟᱝ᱾ ᱚᱝᱠᱟ ᱫᱚ ᱢᱟᱛᱚ ᱫᱚᱢᱮ ᱟᱞᱮ ᱥᱮᱫ ᱫᱚ ᱯᱨᱚᱪᱩᱨ ᱠᱚ ᱪᱟᱥᱟ ᱥᱮ, ᱚᱝᱠᱟ ᱢᱟ ᱚᱝᱠᱟ ᱞᱮᱠᱷᱟᱱ ᱛᱚ ᱦᱟᱨᱟᱜ ᱥᱮᱫ ᱪᱟᱞᱟᱜ-ᱟ᱾
ᱦᱩᱸ᱾
ᱚᱝᱠᱟ ᱞᱮᱠᱷᱟᱱ ᱢᱟ, ᱟᱞᱮ ᱥᱮᱫ ᱫᱚ ᱟᱞᱮ ᱜᱮᱞᱮ ᱨᱚᱦᱚᱭ ᱠᱟᱫᱟ ᱯᱨᱟᱭ ᱞᱟᱹᱭ ᱫᱟᱲᱮᱭᱟᱜ-ᱟ ᱵᱤᱱ ᱫᱩ ᱛᱷᱮᱠᱮ ᱟᱲᱟᱭ ᱵᱤᱜᱷᱟᱹ ᱟᱨ ᱚᱝᱠᱟ ᱦᱚᱸ ᱵᱚᱲᱚ ᱵᱚᱲᱚ ᱠᱚ ᱨᱚᱦᱚᱭ ᱠᱟᱫᱟ, ᱛᱤᱱ ᱵᱤᱜᱷᱟᱹ ᱪᱟᱨ ᱵᱤᱜᱷᱟᱹ ᱠᱟᱛᱮᱠᱚ ᱨᱚᱦᱚᱭ ᱠᱟᱫᱟ᱾
ᱦᱩᱸ, ᱢᱟᱱᱮ ᱟᱹᱵᱤᱱ ᱥᱮᱫ ᱫᱚ ᱪᱩ ᱥᱚᱵᱡᱤ ᱪᱟᱥ ᱫᱚ ᱢᱟᱱᱮ ᱟᱹᱰᱤ ᱡᱟᱹᱥ ᱛᱤ ᱜᱮ ᱦᱩᱭᱩᱜ-ᱟ ᱵᱟᱝ?
ᱟᱹᱰᱤ ᱡᱟᱹᱥᱛᱤ ᱜᱮ ᱦᱩᱭᱩᱜ ᱜᱮᱭᱟ, ᱟᱨ ᱵᱚᱨᱥᱟ ᱠᱚ ᱵᱚᱨᱥᱟ ᱴᱟᱭᱤᱢ ᱱᱚᱜ-ᱚᱭ ᱴᱷᱤᱠ ᱵᱚᱨᱥᱟ ᱨᱮ ᱦᱩᱭᱩᱜ ᱠᱟᱱᱟ᱾ ᱠᱚ ᱨᱚᱦᱚᱭ ᱠᱟᱫᱟ ᱱᱚᱣᱟ ᱵᱚᱨᱥᱟ ᱴᱟᱭᱤᱢ᱾
ᱦᱩᱸ᱾ ᱟᱫᱚ ᱢᱮᱫᱴᱮᱱ ᱠᱟᱛᱷᱟ ᱵᱟᱲᱟᱭ ᱥᱟᱱᱟᱭᱮᱫ ᱞᱤᱧᱟᱹ ᱟᱹᱞᱤᱧ ᱦᱚᱸ ᱦᱮᱸ ᱥᱮ, ᱡᱮ ᱚᱠᱟᱴᱤᱡ ᱥᱚᱵᱡᱤ ᱪᱟᱥ ᱞᱮᱠᱷᱟᱡ ᱵᱷᱟᱜᱤ ᱢᱩᱱᱟᱯᱷᱟ ᱧᱟᱢ ᱫᱟᱲᱮᱭᱟᱜ-ᱟ ᱟᱵᱤᱱᱟᱜ ᱞᱟᱹᱭᱛᱮ?
ᱟᱹᱞᱤᱧᱟᱜ ᱞᱟᱹᱭ ᱛᱮᱫᱚ ᱯᱨᱟᱭ ᱟᱫᱚ ᱚᱠᱟ ᱴᱟᱭᱤᱢ ᱵᱟᱡᱟᱨ ᱪᱮᱫ ᱞᱮᱠᱟ ᱴᱷᱤᱠ ᱛᱟᱦᱮᱱ ᱠᱟᱱᱟ ᱚᱱᱟ ᱛᱚ ᱵᱟᱞᱤᱧ ᱞᱟᱹᱭ ᱫᱟᱲᱮᱭᱟᱜ ᱠᱟᱱᱟ, ᱧᱮᱞ ᱵᱮᱤᱱ ᱦᱮᱸ᱾ ᱠᱳᱱᱳ ᱠᱳᱱᱳ ᱴᱟᱭᱤᱢ ᱵᱟᱡᱟᱨ ᱨᱮ ᱡᱮᱢᱚᱱ, ᱡᱮᱢᱚᱱ ᱥᱚᱥᱟᱞᱤᱧ ᱥᱚᱥᱟ ᱵᱤᱱ ᱟᱠᱷᱨᱤᱧᱟ ᱠᱚᱱᱳ ᱴᱟᱭᱤᱢ ᱪᱚᱞᱞᱤᱥ ᱴᱟᱠᱟ ᱵᱟᱡᱟᱨ ᱛᱟᱦᱮᱱ ᱜᱮᱭᱟ ᱠᱮᱡᱤ ᱦᱤᱥᱟᱹᱵᱽ ᱛᱮ ᱪᱚᱞᱞᱤᱥ ᱴᱟᱠᱟ ᱟᱨ ᱠᱚᱱᱳ ᱴᱟᱭᱤᱢ ᱧᱮᱞ ᱠᱮᱫᱟ ᱵᱤᱱ ᱚᱱᱟ ᱦᱤᱥᱟᱹᱵᱽ ᱪᱟᱨ ᱴᱟᱠᱟ ᱯᱟᱸᱪ ᱴᱟᱠᱟ ᱠᱮᱡᱤ ᱛᱟᱞᱦᱮ ᱪᱮᱫ ᱵᱤᱱ ᱪᱤᱠᱟᱹᱭᱟ ᱯᱟᱞᱮ ᱡᱩᱜᱽ ᱛᱮ ᱛᱟᱦᱮᱸ ᱦᱩᱭᱩᱜ ᱛᱟᱵᱮᱱᱟ ᱵᱩᱡᱽ ᱫᱟᱵᱤᱱ᱾ ᱚᱠᱟ ᱦᱚᱸ ᱵᱟᱹᱞᱤᱧ ᱞᱟᱹᱭ ᱫᱟᱲᱮᱭᱟᱜ ᱠᱟᱱᱟ ᱡᱮ ᱱᱚᱣᱟ ᱥᱚᱵᱡᱤ ᱜᱮ ᱵᱷᱟᱜᱮ ᱫᱟᱢᱚᱜ-ᱟ ᱢᱮᱱᱛᱮ ᱚᱱᱠᱟ ᱫᱚ ᱵᱟᱝ᱾ ᱦᱮᱸ ᱢᱟᱱᱮ ᱠᱳᱱᱳ ᱴᱟᱭᱤᱢ ᱦᱮᱸ᱾
ᱢᱟᱱᱮ ᱥᱚᱵᱽ ᱥᱚᱢᱚᱭ ᱚᱱᱟ ᱨᱮᱱᱟᱜ ᱪᱟᱦᱤᱫᱟ ᱫᱚ ᱥᱚᱵᱽ ᱥᱩᱢᱚᱭ ᱛᱟᱦᱮᱱᱟ ᱚᱱᱠᱟᱱᱟᱜ ᱥᱚᱵᱽᱡᱤ᱾ ᱠᱚ ᱥᱮ ᱢᱟᱹᱨᱤᱪ ᱠᱚ, ᱢᱟᱹᱨᱤᱪ ᱠᱚ᱾
ᱢᱟᱹᱨᱤᱡ ᱢᱟ ᱛᱟᱦᱮᱱ ᱠᱟᱱ ᱜᱮ, ᱮᱸᱻ ᱚᱱᱠᱟᱱᱟᱜ ᱥᱮᱫ᱾ ᱛᱚ ᱵᱟᱹᱞᱤᱧ ᱞᱟᱹᱭ ᱫᱟᱲᱮᱭᱟᱜ ᱠᱷᱟᱱ᱾ ᱮᱸᱻᱥᱤᱡᱤᱱ ᱩᱯᱚᱨ ᱱᱤᱨᱵᱷᱚᱨ ᱵᱩᱡᱷᱟᱹᱣ ᱠᱮᱫᱟ ᱵᱤᱱ᱾ ᱟᱞᱮ ᱫᱚ ᱪᱟᱥ ᱦᱚᱲ ᱟᱞᱮᱞᱮ ᱪᱟᱥ ᱜᱮᱭᱟ, ᱡᱮ ᱡᱮ ᱡᱟᱸᱦᱟᱱᱟᱜ ᱜᱮ ᱦᱩᱭᱩᱜ-ᱟ ᱪᱟᱥᱟᱞᱮ ᱟᱞᱮ ᱫᱚ᱾ ᱚ ᱞᱚᱥ ᱚᱱᱟ ᱫᱚ ᱵᱟᱝᱞᱮ ᱧᱮᱞᱟ, ᱟᱨ ᱢᱤᱫᱴᱟᱝ ᱧᱮᱞ ᱵᱤᱱ ᱥᱮ ᱟᱹᱞᱩ ᱨᱚᱦᱚᱭ ᱦᱩᱭᱱᱟ ᱱᱮᱥ ᱫᱚ ᱫᱟᱢ ᱵᱟᱹᱱᱩᱜ-ᱟ, ᱪᱟᱞᱟᱣᱮᱱ ᱥᱮᱨᱢᱟ ᱠᱟᱹᱴᱤᱡ ᱫᱟᱢ ᱛᱟᱦᱮᱸ ᱠᱟᱱᱟ᱾ ᱛᱟᱦᱚᱞᱮ ᱠᱤ ᱪᱟᱥᱤᱱ ᱵᱟᱹᱜᱤᱭᱟ ᱪᱟᱥ ᱫᱚ ᱵᱟᱹᱜᱤ ᱵᱟᱝ ᱜᱟᱱᱚᱜᱼᱟ ᱪᱟᱥ ᱪᱟᱥᱟᱵᱚᱱ ᱟᱵᱚ ᱫᱚ᱾ ᱪᱤᱠᱟᱹ ᱨᱮᱸᱜᱮᱡ ᱦᱚᱲ᱾
ᱦᱳᱭ ᱦᱳᱭ ᱟᱫᱚ ᱤᱫᱤ ᱵᱮᱱ ᱟᱸᱡᱚᱢᱟ ᱟᱠᱟᱫ-ᱟ ᱥᱮ ᱵᱟᱝ ᱠᱮᱯᱥᱤᱠᱟᱢ?
ᱦᱳᱭ ᱦᱳᱭ ᱚᱱᱟ ᱨᱮᱱᱟᱜ ᱪᱟᱹᱦᱤᱫᱟ ᱫᱚ ᱠᱟᱹᱴᱤᱡ ᱰᱷᱮᱨ ᱜᱮᱭᱟ ᱥᱮ ᱢᱩᱱᱟᱯᱟ ᱠᱟ ᱦᱚᱸ ᱰᱷᱮᱨ ᱧᱟᱢᱚᱜᱼᱟ᱾ ᱧᱮᱞ ᱵᱟᱲᱟ ᱠᱟᱜ-ᱟ ᱞᱤᱧ᱾
ᱚᱸ᱾
ᱦᱳᱭ ᱚᱱᱮ ᱚᱱᱠᱟᱱᱟᱜ ᱡᱤᱱᱤᱥ ᱪᱟᱥ ᱞᱮᱠᱷᱟᱡ ᱢᱤᱫ ᱫᱷᱟᱣ ᱵᱟᱝ ᱦᱟᱱᱮ ᱮᱸ ᱵᱮᱸᱜᱟᱲ ᱨᱮᱭᱟᱜ ᱫᱟᱢ ᱢᱟ ᱨᱟᱠᱟᱵ ᱞᱮᱱ ᱢᱤᱫᱥᱚ ᱴᱟᱠᱟ ᱠᱤᱡᱤ᱾
ᱟᱵᱟᱨ ᱢᱤᱫ ᱫᱷᱟᱣ ᱨᱟᱠᱟᱵ ᱞᱮᱱᱟ ᱯᱮᱸᱭᱟᱡᱽ ᱨᱮᱱᱟᱜ ᱫᱟᱢ, ᱧᱮᱞ ᱞᱮᱫ-ᱟ ᱵᱤᱱ ᱥᱮ ᱛᱟᱦᱚᱞᱮ᱾
ᱛᱦᱞᱮ ᱚᱱᱮ ᱚᱱᱠᱟ ᱵᱟᱝ?
ᱦᱳᱭ ᱟᱫᱚ ᱠᱚᱱ ᱠᱚᱱ ᱴᱟᱭᱤᱢ ᱨᱟᱠᱟᱵ-ᱟ᱾ ᱠᱳᱱᱳ ᱠᱳᱱᱳ ᱴᱟᱭᱤᱢ ᱨᱟᱠᱟᱵ-ᱟ᱾ ᱟᱫᱟ ᱟᱞᱮ ᱫᱚ ᱪᱟᱥ ᱦᱚᱲ ᱛᱚ ᱟᱞᱮᱫᱚ ᱪᱟᱥ ᱤᱫᱜᱮᱭᱟᱞᱮ ᱟᱫᱚ ᱨᱟᱠᱟᱵ ᱠᱷᱟᱱ ᱨᱟᱠᱟᱵ ᱮᱱᱟ ᱵᱟᱝᱠᱷᱟᱱ ᱫᱚ ᱵᱟᱝ᱾
ᱦᱳᱭ᱾ ᱟᱫᱚ ᱟᱹᱵᱤᱱ ᱢᱟᱹᱵᱤᱱ ᱞᱟᱹᱭᱟ ᱡᱟᱛᱮ ᱤᱧᱟᱜ ᱠᱟᱹᱴᱤᱡ ᱢᱩᱱᱟᱢᱟᱴ ᱴᱟᱜ ᱫᱷᱮᱹᱨ ᱧᱚᱜ ᱦᱩᱭᱩᱜ ᱢᱟ ᱚᱱᱠᱟᱱ ᱡᱤᱱᱤᱥ ᱪᱟᱥ ᱦᱳᱭᱥᱮ᱾
ᱚᱱᱠᱟᱱ ᱡᱤᱱᱤᱥ ᱵᱚᱞᱛᱮ ᱟᱞᱮ ᱥᱮᱫ ᱫᱚ ᱥᱤᱡᱤᱱ ᱡᱟᱦᱟᱸᱭ ᱜᱮ ᱠᱟᱹᱴᱤᱡ ᱞᱟᱦᱟᱛᱮ ᱨᱚᱦᱚᱭᱟ ᱡᱮᱢᱚᱱ ᱥᱚᱥᱟ ᱠᱚ ᱨᱚᱦᱚᱭᱮᱫᱟ᱾ ᱦᱮᱸ ᱥᱚᱥᱟ ᱞᱟᱹᱭ ᱜᱮᱞᱤᱧ ᱞᱟᱹᱭᱮᱫᱟ ᱥᱚᱥᱟ ᱠᱤ ᱠᱟᱨᱞᱟ ᱡᱮᱢᱚᱱ ᱞᱟᱦᱟ ᱞᱟᱦᱟᱛᱮ ᱡᱩᱫᱤᱢ ᱨᱚᱦᱚᱭᱟ ᱞᱟᱦᱟ ᱞᱟᱦᱟ ᱛᱮᱫᱚ ᱩᱱᱟᱹᱜ ᱫᱚ ᱡᱟᱦᱟᱸᱭᱟᱜ ᱵᱟᱝ ᱳᱰᱳᱝᱚᱜ-ᱟ ᱥᱮ᱾ ᱛᱚᱠᱷᱚᱱ ᱫᱚ ᱠᱟᱹᱴᱤᱡ ᱫᱟᱢ ᱛᱟᱦᱮᱸᱱᱟ ᱟᱨ ᱠᱟᱴᱤᱡ ᱫᱮᱨᱤ ᱞᱮᱱᱠᱷᱟᱱ ᱟᱨ ᱯᱨᱟᱭ ᱡᱷᱚᱛᱚ ᱠᱚ ᱡᱷᱚᱛᱚ ᱠᱚ ᱨᱚᱦᱚᱭᱮᱫᱫᱟ ᱛᱚ᱾ ᱟᱨ ᱡᱷᱚᱛᱚ ᱦᱚᱲᱟᱜ ᱡᱚᱠᱷᱚᱱ ᱢᱟᱨᱠᱮᱴ ᱨᱮ ᱵᱷᱮᱡᱟᱞᱚᱜ-ᱟ ᱛᱚᱠᱷᱚᱱ ᱫᱚ ᱠᱟᱹᱴᱤᱡ ᱫᱟᱢ ᱠᱚᱢᱚᱜ-ᱟ ᱡᱚᱠᱷᱚᱱ ᱵᱟ ᱠᱚ ᱧᱟᱢᱟ ᱛᱚᱠᱷᱚᱱ ᱢᱟ ᱫᱟᱢ ᱠᱚ ᱡᱟᱹᱥᱛᱤ ᱨᱮᱠᱚ ᱫᱚᱦᱚᱭᱟ᱾
ᱦᱳᱭ ᱦᱳᱭ ᱟᱫᱚ ᱟᱹᱵᱤᱱ ᱚᱱᱟ ᱠᱚᱜᱮ ᱪᱟᱥ ᱠᱟᱛᱮᱜ ᱟᱫᱚ ᱚᱠᱟ ᱚᱱᱟ ᱴᱟᱣᱩᱱ ᱥᱮᱫ ᱴᱟᱣᱩᱱ ᱥᱮᱱᱟᱜ ᱵᱟᱡᱟᱨ ᱨᱮᱵᱤᱱ ᱤᱫᱤᱴᱚ ᱠᱟᱜ-ᱟ ᱥᱮ ᱪᱮᱜ ᱟᱹᱵᱤᱱᱟᱜ ᱚᱱ ᱛᱮ ᱨᱮᱜᱮ ᱵᱤᱱ ᱟᱹᱠᱷᱨᱤᱧᱟ᱾
ᱟᱞᱤᱧᱟᱜ ᱱᱚᱛᱮ ᱨᱮᱜᱮ ᱟᱨᱠᱤ ᱢᱟᱨᱠᱮᱴ ᱢᱮᱱᱟᱜ-ᱟ ᱵᱚᱲᱚ ᱢᱟᱨᱠᱮᱴ ᱟᱫᱚ ᱱᱚᱰᱮ ᱠᱷᱚᱱᱟᱜ ᱜᱮ ᱵᱟᱭᱨᱮ ᱥᱮᱜ ᱠᱚ ᱤᱫᱤᱭᱟᱛᱚ᱾ ᱟᱫᱚ ᱱᱚᱰᱮ ᱜᱮ ᱱᱚᱰᱮ ᱜᱮ ᱡᱷᱚᱛᱚ ᱠᱚ ᱦᱟᱛᱟᱣ ᱛᱮ ᱱᱚᱰᱮ ᱠᱷᱚᱱᱟᱜ ᱜᱮ ᱵᱟᱭᱨᱮᱥᱮᱫ
ᱚᱦᱳᱭ ᱦᱳᱭ ᱦᱳᱭ ᱦᱳᱭ᱾ ᱟᱹᱞᱤᱧ ᱞᱤᱧ ᱧᱮᱞ ᱵᱟᱲᱟ ᱟᱠᱟᱫᱟ ᱟᱹᱞᱤᱧ ᱫᱚ ᱱᱤᱛᱚᱜ ᱮᱠᱷᱚᱱ ᱫᱚ ᱢᱮᱱᱟᱜ ᱞᱮᱭᱟ ᱴᱟᱣᱩᱱ ᱥᱮᱜ ᱨᱮ ᱢᱮᱱᱟᱜ ᱞᱤᱧᱟ ᱛᱚ᱾ ᱟᱫᱚ ᱱᱚᱱᱛᱮ ᱨᱮ ᱥᱚᱵᱽᱡᱤ ᱨᱮᱭᱟᱜ ᱫᱟᱢ ᱠᱚᱫᱚ ᱟᱹᱰᱤ ᱡᱟᱹᱥᱛᱤ ᱜᱮᱭᱟ ᱟᱫᱚ ᱚᱲᱟᱜ ᱥᱮᱜ ᱠᱚᱞᱤᱧ ᱯᱷᱳᱱ ᱞᱮᱠᱷᱟᱡ ᱞᱤᱧ ᱠᱩᱞᱤ ᱠᱚᱣᱟ ᱛᱤᱱᱟᱹᱜ ᱠᱟᱛᱮ ᱪᱟᱞᱟᱜ ᱠᱟᱱᱟ ᱥᱟᱜ ᱠᱟᱜ ᱵᱤᱱ ᱡᱩ ᱛᱤ ᱚᱱᱛᱮ ᱟᱞᱮᱥᱮᱜ ᱫᱚᱥ ᱴᱟᱠᱟ ᱠᱟᱛᱮᱜ ᱠᱤᱞᱳ ᱪᱟᱞᱟᱜ ᱠᱟᱱᱟ ᱱᱚᱱᱛᱮ ᱯᱚᱱᱨᱚ ᱴᱟᱠᱟ ᱠᱤᱞᱳ᱾
ᱟᱪᱪᱷᱟ ᱜᱚᱢᱠᱮ ᱦᱳᱭ ᱜᱚᱫᱚᱜ ᱠᱟᱱᱟ, ᱟᱞᱤᱧ ᱛᱟᱯᱚᱨᱮ ᱞᱤᱧ ᱠᱚᱞ ᱫᱟ ᱴᱷᱤᱠ ᱜᱮᱭᱟ᱾
ᱚᱸ ᱦᱳᱭ ᱦᱳᱭ ᱟᱨ ᱴᱟᱹᱭᱤᱢ ᱢᱟᱛᱚ ᱦᱳᱭᱱᱟ᱾ ᱚᱠᱛᱚ ᱦᱚᱸ ᱵᱟᱹᱱᱩᱜ-ᱟ᱾
ᱞᱟᱥᱴᱮ. ᱟᱹᱵᱤᱱᱟᱜ ᱱᱟᱢᱵᱟᱨ ᱞᱟᱹᱭ ᱵᱤᱱ ᱥᱮ᱾
ᱟᱹᱞᱤᱧᱟᱜ ᱱᱟᱢᱵᱟᱨ ᱚᱱᱮᱛᱚ ᱜᱨᱩᱯ ᱨᱮ ᱢᱮᱱᱟᱜ-ᱟ ᱞᱟᱥᱴᱮ ᱥᱚᱛᱚᱨᱚ ᱛᱟᱞᱤᱧ᱾
ᱚᱸ ᱟᱪᱪᱷᱟ ᱴᱷᱤᱠ ᱜᱮᱭᱟ ᱚᱱᱟ ᱱᱟᱢᱵᱟᱨ ᱛᱮᱞᱤᱧ ᱠᱚᱞ ᱫᱟ ᱱᱚᱣᱟ ᱱᱚᱰᱮ ᱜᱮ ᱛᱟᱦᱮᱱ ᱵᱤᱱ ᱟᱨ ᱞᱤᱧ ᱠᱚᱞ ᱫᱟ᱾
ᱦᱳᱭ ᱦᱳᱭ ᱦᱳᱭ᱾
ᱞᱟᱹᱭ ᱵᱤ
ᱢᱟᱱᱮ ᱮᱠᱷᱚᱱ ᱫᱚ ᱢᱟᱴᱷ ᱥᱮᱫ ᱨᱮᱜᱮ ᱢᱮᱱᱟᱜ ᱟᱠᱟᱫ ᱵᱤᱱᱟ ᱵᱟᱝ?
ᱮᱠᱷᱚᱱ ᱫᱚ ᱫᱟᱜ ᱡᱟᱹᱲᱤ ᱵᱟᱝ ᱠᱷᱟᱭᱤᱨ